ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱪᱪᱷᱟ ᱟᱪᱪᱷᱟ ᱠᱟᱹᱢᱤ ᱠᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱟᱦᱚᱞᱮ ᱟᱯᱮ ᱥᱮᱱᱟᱜ ᱦᱚᱭ ᱦᱤᱸᱥᱤᱫ ᱠᱚ ᱪᱮᱫ ᱞᱮᱠᱟ?
ᱦᱚᱜᱼᱚᱭ ᱠᱟᱹᱢᱤ ᱵᱟᱲᱟ ᱫᱚ ᱛᱮᱦᱮᱧ ᱫᱚ ᱱᱚᱝᱠᱟ ᱪᱮᱫ ᱞᱮᱠᱟ ᱦᱚᱸ ᱵᱟᱝ ᱠᱟᱹᱢᱤ ᱵᱟᱲᱟ ᱫᱚ ᱵᱟᱝ ᱦᱩᱭ ᱠᱟᱱᱟ ᱟᱨ ᱛᱤᱦᱤᱧᱟᱜ ᱦᱚᱭ ᱦᱤᱸᱥᱤᱫ ᱵᱚᱞᱛᱮ ᱫᱚ ᱟᱵᱚᱦᱟᱣᱟ ᱫᱚ ᱢᱟᱱᱮ ᱠᱷᱩᱵ ᱠᱷᱟᱹᱱᱤᱠᱴᱟ ᱫᱚ ᱢᱟᱱᱮ ᱥᱩᱵᱤᱫᱟ ᱡᱚᱱᱚᱠ ᱫᱚ ᱵᱟᱝ ᱢᱟᱱᱮ ᱥᱮᱛᱟᱜ ᱵᱮᱲᱟ ᱠᱷᱚᱱ ᱜᱮ ᱱᱚᱝᱠᱟ ᱫᱷᱩᱞᱥᱟᱹᱣ ᱫᱷᱩᱞᱥᱟᱹᱣ ᱮ ᱨᱤᱢᱤᱞ ᱢᱮᱱᱠᱷᱟᱱ ᱫᱟᱜ ᱡᱟᱹᱲᱤ ᱫᱚ ᱵᱟᱝ ᱟᱯᱮ ᱥᱮᱱᱟᱜ ᱜᱮ ᱪᱮᱫ ᱞᱮᱠᱟ?
ᱟᱞᱮ ᱥᱮᱜ ᱦᱚᱸ ᱚᱱᱠᱟ ᱜᱮ ᱦᱮᱸᱥᱮ ᱥᱮᱛᱟᱜ ᱵᱮᱲᱟ ᱠᱷᱚᱱᱟᱜ ᱜᱮ ᱚᱱᱠᱟ ᱜᱮ ᱨᱤᱢᱤᱞ ᱠᱟᱫᱟᱭ ᱟᱨ ᱫᱟᱜ ᱡᱟᱹᱲᱤ ᱠᱚᱫᱚ ᱦᱟᱸᱜ ᱢᱤᱫ ᱢᱤᱫ ᱵᱟᱨ ᱴᱷᱚᱯ ᱡᱚᱨᱚ ᱵᱟᱲᱟᱭᱱᱟ ᱠᱷᱩᱵ ᱡᱳᱨ ᱦᱚᱸ ᱵᱟᱝ ᱡᱚᱨᱚ ᱞᱮᱱᱟ ᱱᱚᱣᱟ ᱛᱮᱫᱚ ᱦᱟᱸᱜ ᱦᱟᱥᱟ ᱠᱚᱦᱚᱸ ᱚᱝᱠᱟ ᱵᱟᱝ ᱞᱚᱦᱚᱫ ᱵᱟᱲᱟ ᱞᱮᱱᱟ
ᱮᱸᱦ ᱦᱮᱸ ᱟᱨ ᱚᱱᱟ ᱫᱟᱜ ᱡᱟᱹᱲᱤ ᱵᱟᱝ ᱠᱷᱟᱹᱛᱤᱨ ᱛᱮ ᱟᱹᱰ‌ᱤ ᱜᱮ ᱮᱴᱠᱮᱴᱚᱬᱮ ᱥᱮ ᱟᱹᱰᱤᱜᱮ ᱯᱨᱚᱵᱞᱮᱢ ᱯᱟᱲᱟᱣ ᱠᱟᱱᱟ ᱟᱞᱮ ᱥᱮᱱ ᱫᱚ ᱟᱯᱮ ᱥᱮᱱ ᱫᱚ ᱪᱮᱫ ᱞᱮᱠᱟ ᱪᱚᱝ?
ᱦᱚᱭ ᱟᱞᱮ ᱥᱮᱱ ᱦᱚᱸ ᱚᱱᱠᱟ ᱜᱮ ᱮᱴᱠᱮᱴᱚᱬᱮ ᱫᱚ ᱦᱟᱸᱜ ᱯᱟᱲᱟᱣ ᱟᱠᱟᱱ ᱜᱮ ᱪᱮᱫᱟᱜ ᱥᱮ ᱪᱟᱥ ᱵᱟᱥ ᱠᱚ ᱦᱚᱸ ᱚᱱᱠᱟ ᱮᱨ ᱟᱠᱷᱚᱨ ᱠᱚᱦᱟᱸᱜ ᱵᱟᱝ ᱦᱩᱭᱩᱜ ᱠᱟᱱᱟ ᱛᱚᱞᱟ ᱵᱟᱲᱟ ᱠᱚᱦᱚᱸ ᱚᱱ ᱚᱱᱠᱟ ᱵᱟᱝ ᱦᱩᱭᱩᱜ ᱠᱟᱱᱟ ᱦᱟᱸᱜ ᱚᱱᱟ ᱫᱟᱜ ᱠᱷᱟᱹᱛᱤᱨ ᱛᱮ ᱟᱨᱼᱼ ᱵᱟᱭ ᱫᱟᱜ ᱞᱮᱠᱷᱟᱱ ᱪᱤᱠᱟᱹᱛᱮ ᱪᱮᱫ ᱵᱷᱚᱨᱥᱟ ᱜᱟᱱ ᱛᱮᱢ ᱛᱚᱞᱟᱭᱟ ᱵᱮᱱ ᱦᱮᱸ ᱵᱟᱝ
ᱦᱮᱸ ᱟᱨ ᱫᱤᱭᱮ ᱯᱚᱨ ᱱᱚᱱᱛᱮ ᱢᱟ ᱟᱞᱮ ᱥᱮᱱ ᱢᱟ ᱡᱮ ᱦᱚᱸᱜᱼᱚᱭ ᱮᱨ ᱟᱯᱷᱚᱨ ᱢᱟ ᱦᱩᱭ ᱠᱟᱱ ᱢᱮᱱ ᱠᱷᱟᱱ ᱫᱟᱜ ᱡᱟᱹᱲᱤ ᱵᱟᱝ ᱠᱷᱟᱹᱛᱤᱨ ᱛᱮ ᱚᱱᱟ ᱚᱢᱚᱱ ᱨᱮᱱᱟᱝ ᱚᱥᱩᱵᱤᱫᱟ ᱟᱹᱰᱤ ᱜᱮ ᱢᱟᱱᱮ ᱤᱭᱟᱹᱣ
ᱦᱳᱭ ᱟᱪᱪᱷᱟ ᱟᱪᱪᱷᱟ ᱟᱪᱪᱷᱟ ᱟᱨ ᱱᱚᱣᱟ ᱢᱟᱱᱮ ᱫᱟᱜ ᱡᱟᱹᱲᱤ ᱫᱚ ᱱᱤᱛᱚᱜ ᱫᱚ ᱟᱹᱰᱤᱴᱟᱜ ᱜᱮ ᱞᱟᱹᱠᱛᱤᱭᱟ ᱵᱚᱱ ᱠᱟᱱᱟ ᱦᱮᱸ ᱵᱟᱝ ᱦᱮᱞᱳ
ᱦᱮᱸ ᱦᱮᱞᱳ
ᱦᱳᱭ ᱜᱚᱢᱠᱮ ᱦᱳᱭ ᱜᱚᱢᱠᱮ ᱟᱸᱡᱚᱢ ᱵᱚᱱᱟ ᱞᱟᱹᱭ ᱫᱤᱱ ᱫᱟᱜ ᱡᱟᱹᱲᱤ ᱫᱚ ᱱᱤᱛᱚᱜ ᱫᱚ ᱟᱹᱰᱤ ᱴᱟᱜ ᱜᱮ ᱞᱟᱹᱠᱛᱤᱭᱟ ᱵᱚᱱ ᱠᱟᱱᱟ ᱦᱮᱸ ᱵᱟᱝ
ᱦᱮᱸ ᱢᱟᱱᱮ
ᱫᱟᱜ ᱡᱟᱹᱲᱤ ᱫᱚ ᱟᱵᱚᱣᱟᱜ
ᱚᱠᱚᱭ ᱫᱚ ᱚᱠᱚᱭ ᱫᱚ ᱟᱹᱣᱨᱤ ᱵᱚᱱ ᱮᱨ ᱟᱯᱷᱚᱨᱟ ᱚᱠᱚᱭ ᱫᱚᱵᱚᱱ ᱮᱨ ᱟᱯᱷᱚᱨ ᱟᱠᱟᱫᱟ ᱚᱱᱠᱟ ᱠᱟᱛᱮᱫ ᱜᱮ ᱢᱟᱱᱮ ᱡᱩᱫᱤ ᱱᱤᱛᱚᱜ ᱵᱟᱭ ᱫᱟᱜ ᱟᱵᱚᱱᱟ ᱛᱟᱦᱞᱮ ᱠᱷᱟᱱ ᱫᱚ ᱟᱹᱰᱤ ᱜᱟᱱ ᱡᱮ ᱯᱨᱚᱵᱞᱮᱢ ᱨᱮ ᱡᱚᱛᱚ ᱦᱚᱲ ᱜᱮᱵᱚᱱ ᱥᱚᱢᱢᱩᱠᱷᱤᱱ ᱨᱮᱵᱚᱱ ᱪᱟᱞᱟᱜᱼᱟ ᱦᱮᱸ ᱥᱮ ᱵᱟᱝ
ᱦᱳᱭ ᱦᱳᱭ
ᱦᱩᱸ ᱟᱨ ᱫᱤᱭᱮᱯᱚᱨ ᱛᱟᱦᱞᱮ ᱱᱚᱝᱠᱟ ᱟ ᱟᱯᱮ ᱥᱮᱱ ᱫᱚ ᱱᱚᱝᱠᱟ ᱮᱨ ᱟᱯᱷᱚᱨ ᱠᱚᱫᱚ ᱛᱤᱱᱟᱹᱜ ᱜᱟᱱ ᱛᱤᱱᱟᱹᱜ ᱥᱟᱺᱜᱤᱧ ᱠᱟᱫᱟ ᱯᱮ
ᱮᱨ ᱟᱠᱷᱚᱨ ᱠᱚᱫᱚ ᱦᱟᱸᱜ ᱦᱩᱭ ᱠᱟᱱ ᱜᱮᱭᱟ ᱟᱞᱮ ᱫᱚ ᱦᱟᱸᱜ ᱵᱟᱝ ᱮᱨ ᱟᱠᱷᱚᱨ ᱵᱟᱲᱟ ᱦᱩᱭ ᱠᱟᱱᱟ ᱡᱟᱹᱱᱤᱡ ᱠᱷᱟᱱ ᱯᱷᱳᱱ ᱦᱩᱭ ᱞᱮᱱᱟ ᱢᱟᱱᱮ ᱤᱧᱫᱚ ᱦᱟᱸᱜ ᱚᱲᱟᱜ ᱠᱚᱨᱮ ᱫᱚ ᱵᱟᱝ ᱛᱟᱦᱮᱸ ᱵᱟᱲᱟ ᱦᱩᱭᱩᱜᱼᱟ ᱛᱚ ᱵᱟᱭᱨᱮ ᱠᱚᱨᱮ ᱜᱮ ᱛᱟᱦᱮᱱ ᱵᱟᱲᱟ ᱚᱞ ᱯᱟᱲᱦᱟᱣ ᱠᱷᱟᱹᱛᱤᱨ ᱦᱟᱸᱜ ᱱᱚᱛᱮ ᱨᱮ ᱛᱟᱦᱮᱱ ᱦᱩᱭᱩᱜ ᱠᱟᱱᱟ
ᱚ ᱦᱮᱸ ᱚᱱᱠᱟ ᱜᱮ ᱥᱟᱱᱟᱢᱼᱼ
ᱢᱟᱱᱮ ᱟᱵᱚᱣᱟᱜ ᱯᱟᱲᱦᱟᱣ ᱠᱚᱢᱟ ᱚᱞ ᱢᱟ ᱚᱞ ᱯᱟᱲᱦᱟᱣ ᱢᱟ ᱟᱹᱰᱤ ᱞᱟᱹᱠᱛᱤ ᱛᱟᱵᱚᱱᱟ ᱦᱮᱸ ᱵᱟᱝ ᱱᱚᱣᱟ ᱚᱠᱛᱚ ᱨᱮᱜᱮ ᱱᱚᱣᱟ ᱠᱚᱫᱚ ᱚᱠᱛᱚ ᱨᱮᱜᱮ ᱚᱞ ᱯᱟᱲᱦᱟᱣ ᱨᱮᱱᱟᱜ ᱠᱟᱱ ᱢᱟ ᱟᱵᱚ ᱢᱟ ᱩᱢᱮᱨ ᱠᱚ ᱦᱚᱸ ᱯᱟᱨᱚᱢ ᱪᱟᱞᱟᱣ ᱞᱮᱱ ᱠᱷᱟᱱ ᱢᱟ ᱚᱞ ᱯᱟᱲᱦᱟᱣ ᱠᱚᱢᱟ ᱵᱟᱭ ᱜᱟᱱᱚᱜᱼᱟ ᱚᱱᱠᱟ ᱢᱟ
ᱦᱮᱸ ᱟᱨ ᱡᱟᱦᱟᱱ ᱡᱤᱱᱤᱥ ᱢᱟᱱᱮ ᱥᱚᱢᱚᱭ ᱨᱮᱜᱮ ᱥᱚᱢᱚᱭ ᱡᱮᱢᱚᱱ ᱦᱚᱸᱜᱼᱚᱭ ᱮᱨ ᱮᱨ ᱟᱯᱚᱨ ᱡᱩᱫᱤ। ᱱᱤᱭᱟᱹ ᱥᱚᱢᱚᱭ ᱨᱮ ᱡᱩᱫᱤ ᱵᱟᱢ ᱟᱯᱷᱚᱨᱟ ᱛᱟᱦᱚᱞᱮ ᱮᱴᱟᱜ ᱥᱚᱢᱚᱭ ᱫᱚ ᱮᱨ ᱟᱯᱚᱨ ᱠᱟᱛᱮ ᱡᱮᱢᱚᱱ ᱵᱟᱭ ᱠᱟᱡᱟ ᱥᱮ ᱛᱮᱢᱱᱤ ᱜᱮ। ᱥᱚᱢᱚᱭ ᱨᱮ ᱜᱮ ᱡᱩᱫᱤ ᱵᱟᱢ ᱚᱞ ᱯᱟᱲᱦᱟᱣᱟ ᱛᱟᱦᱚᱞᱮ ᱠᱷᱟᱱ ᱚᱱᱟ ᱦᱚᱸ ᱵᱟᱭ ᱠᱟᱡᱟ ᱦᱮᱸ ᱥᱮ ᱵᱟᱝ ᱥᱮ। ᱛᱮᱢᱱᱤ ᱜᱮ ᱞᱟᱹᱠᱛᱤᱭᱟᱱ ᱡᱤᱱᱤᱥ ᱫᱚ ᱞᱟᱹᱠᱛᱤᱭᱟᱱ ᱨᱮᱜᱮ ᱠᱚᱨᱟᱣ ᱞᱟᱜᱟᱜᱼᱟ ᱮᱴᱟᱜ ᱥᱩᱢᱚᱭ ᱠᱚᱨᱟᱣ ᱞᱮᱠᱷᱟᱱ ᱫᱚ ᱵᱟᱝ ᱦᱩᱭᱩᱜᱼᱟ।
ᱦᱳᱭ ᱦᱳᱭ ᱞᱟᱹᱠᱛᱤᱭᱟᱱ ᱡᱤᱱᱤᱥ ᱨᱮ ᱞᱟᱠᱛᱤᱭᱟᱱ, ᱡᱤᱱᱤᱥ ᱫᱚ ᱞᱟᱹᱠᱛᱤ ᱨᱮᱜᱮ ᱠᱟᱹᱢᱤ ᱫᱚᱨᱠᱟᱨ ᱠᱟᱱᱟ।
ᱦᱮᱸ ᱟᱨ ᱮᱴᱟᱜ ᱥᱚᱢᱚᱭ ᱠᱚᱨᱟᱣ ᱠᱟ ᱠᱟᱛᱮᱫ ᱫᱚ ᱵᱟᱭ ᱠᱟᱡ ᱥᱮ ᱱᱚᱝᱠᱟ ᱡᱮ ᱤᱧ। ᱯᱚᱨᱮᱧ ᱠᱚᱨᱟᱣ ᱞᱮᱠᱷᱟᱱ ᱵᱷᱟᱞᱮ ᱦᱩᱭᱩᱜᱼᱟ ᱱᱚᱝᱠᱟ ᱫᱚ ᱵᱟᱝ ᱠᱟᱱᱟ ᱡᱮ। ᱡᱟᱦᱟᱱ ᱡᱤᱱᱤᱥ ᱡᱟᱦᱟᱱᱟᱜ ᱨᱮ ᱫᱚ ᱚᱱᱟ ᱴᱟᱭᱤᱢ ᱨᱮᱜᱮ ᱴᱟᱭᱤᱢ ᱨᱮᱜᱮ ᱠᱚᱨᱟᱣ ᱞᱟᱜᱟᱜᱼᱟ।
ᱦᱳᱭ ᱟᱨ ᱛᱟᱦᱚᱞᱮ ᱱᱚᱝᱠᱟ। ᱟᱯᱮ ᱥᱮᱫ ᱟᱢᱵᱟᱵᱩᱛᱤ ᱠᱚ ᱚᱱᱠᱟ ᱠᱚ ᱢᱟᱱᱟᱣ ᱫᱟᱥᱮ। ᱥᱮ ᱵᱟᱝ ᱜᱟᱯᱟ ᱢᱮᱭᱟᱝ ᱦᱟᱸᱜ ᱛᱚ ᱥᱮᱴᱮᱨ ᱮᱱᱟ ᱟᱢᱵᱟᱵᱚᱛᱤ ᱟᱞᱮ ᱥᱮᱫ ᱫᱚ ᱟᱯᱮ ᱥᱮᱱ ᱫᱚ ᱛᱟᱦᱚᱞᱮ?
ᱦᱮᱸ ᱟᱢᱵᱟᱵᱩᱚᱛᱤ ᱢᱟ ᱦᱚᱸ ᱡᱚᱛᱚ ᱦᱚᱲ ᱜᱮᱵᱚᱱ ᱵᱟᱲᱟᱭᱟ ᱟᱢᱵᱟᱵᱩᱛᱤ ᱦᱮᱸ ᱟᱞᱮ ᱦᱚᱸ ᱢᱟᱱᱟᱣ ᱜᱮᱭᱟᱞᱮ। ᱢᱤᱫᱴᱟᱝ ᱥᱩᱨ ᱨᱮᱜᱮ ᱡᱩᱫᱤ ᱟᱸᱡᱚᱢ ᱠᱷᱟᱱ ᱵᱟᱸᱠᱩᱲᱟ ᱰᱤᱥᱴᱤᱠ ᱨᱮ ᱯᱟᱲᱟᱜᱼᱟ ᱪᱤᱢᱴᱟᱹ ᱜᱲᱟ ᱪᱤᱢᱴᱟᱹ ᱜᱚᱲᱟ।
ᱟᱪᱪᱷᱟ ᱟᱪᱪᱷᱟ।
ᱚᱸᱰᱮ ᱢᱤᱫᱴᱟᱝ ᱱᱚᱝᱠᱟ ᱢᱟᱱᱮ ᱯᱟᱨ ᱧᱮᱞ ᱜᱮ ᱵᱮᱥᱤᱨ ᱵᱷᱟᱜᱽ ᱛᱚᱠᱷᱚᱱ ᱫᱚ ᱯᱤᱴᱷ ᱯᱟᱛᱲᱟ ᱯᱤᱴᱷᱟᱹ ᱦᱮᱸ ᱥᱮ ᱵᱟᱝ ᱥᱟᱱᱛᱟᱲ ᱦᱚᱯᱚᱱᱟᱜ।
ᱦᱳᱭ ᱦᱳᱭ ᱟᱵᱚ ᱚᱱᱟ ᱯᱟᱛᱲᱟ ᱯᱤᱴᱷᱟᱹ ᱠᱚᱜᱮ।
ᱦᱮᱸ ᱾ ᱟᱫᱚ ᱚᱸᱰᱮ ᱜᱮ ᱢᱤᱫᱴᱟᱝ ᱟᱞᱮ ᱥᱩᱨ ᱨᱮᱫᱚ ᱚᱸᱰᱮ ᱜᱮ ᱟᱢᱵᱟᱵᱚᱛᱤ ᱫᱚ ᱯᱟᱛᱟ ᱞᱮᱠᱟ ᱢᱤᱫᱴᱟᱝ ᱞᱟᱹᱴᱩ ᱞᱟᱴᱩ ᱞᱟᱴᱩ ᱯᱟᱛᱟ ᱦᱩᱭᱩᱜᱼᱟ ᱟᱨᱠᱤ।
ᱦᱳᱭ ᱦᱳᱭ ᱾
ᱟᱯᱮ ᱫᱚ?
ᱟᱫᱚ ᱚᱱᱟ ᱯᱟᱛᱟ ᱢᱟᱱᱮ, ᱟᱞᱮ ᱥᱮᱱ ᱦᱚᱸ ᱚᱱᱠᱟ ᱜᱮ ᱦᱟᱸᱜ ᱢᱟᱱᱮ ᱯᱟᱛᱟ ᱠᱚ ᱚᱱᱠᱟ ᱟᱢᱵᱟᱵᱛᱤ ᱠᱚᱨᱮ ᱦᱩᱭᱩᱜ ᱜᱮᱭᱟ। ᱡᱟᱠ ᱡᱚᱢᱚᱠ ᱠᱟᱛᱮ ᱨᱮᱜᱮ ᱢᱟᱱᱟᱣ ᱵᱟᱲᱟ ᱦᱩᱭᱩᱜ ᱠᱟᱱᱟ ᱦᱟᱸᱜ ᱾ ᱟᱫᱚ ᱦᱟᱸᱜ ᱱᱚᱝᱠᱟ ᱟᱢᱵᱟᱵᱚᱛᱤ ᱵᱚᱛᱤ ᱨᱮᱫᱚ ᱟᱞᱮᱫᱚ ᱟᱢᱵᱟᱵᱚᱛᱤ ᱠᱚᱨᱮ ᱫᱚ ᱱᱚᱝᱠᱟ ᱡᱤᱵᱽ ᱯᱤᱴᱷᱟᱹ ᱠᱚᱫᱚᱚ ᱦᱟᱸᱜ ᱧᱤᱫᱟᱹ ᱵᱮᱲᱟ ᱡᱚᱢ ᱦᱩᱭᱩᱜᱼᱟ ᱥᱮᱛᱟᱜ ᱵᱮᱲᱟ ᱫᱚ ᱠᱷᱟᱹᱡᱟᱹᱲᱤ ᱠᱚ ᱠᱟᱱᱴᱷᱟᱲ ᱠᱷᱟᱹᱡᱟᱹᱲᱤ ᱜᱮ ᱩᱞ ᱵᱤᱞᱤ ᱡᱟᱦᱟᱱ ᱜᱮ, ᱡᱚ ᱵᱤᱞᱤ ᱠᱚᱜᱮ ᱡᱚᱢ ᱵᱟᱲᱟ ᱦᱩᱭᱩᱜᱼᱟ ᱟᱨ ᱚᱱᱠᱟ ᱟᱭᱩᱵ ᱵᱮᱲᱟ ᱥᱮᱱᱭ ᱩᱱ ᱫᱚ ᱯᱤᱴᱷᱟᱹ ᱞᱮᱴᱚ ᱵᱟᱲᱟ ᱠᱟᱛᱮᱫ ᱡᱚᱢ ᱯᱮᱲᱟ ᱠᱚᱠᱚ ᱦᱤᱡᱩᱜ ᱠᱚᱣᱟ ᱯᱮᱲᱟ ᱠᱚ ᱱᱮᱶᱛᱟ ᱵᱟᱨᱛᱮ ᱦᱩᱭ ᱠᱚᱜᱼᱟ ᱦᱮᱸ ᱵᱟᱝ।
ᱦᱮᱸ ᱚᱱᱟ ᱯᱮᱲᱟ ᱠᱚᱜᱮ ᱩᱱᱠᱩ ᱩᱱᱠᱩ ᱠᱷᱟᱹᱛᱤᱨ ᱛᱮᱜᱮ ᱟᱨ ᱡᱚᱛᱚ ᱦᱚᱲᱜᱮ ᱥᱤᱧ ᱢᱟᱨᱥᱟᱞ ᱫᱚ ᱚᱱᱮ ᱠᱟᱱᱴᱷᱟᱲ ᱩᱞ ᱵᱤᱞᱤ ᱠᱚᱜᱮ ᱡᱚᱛᱚ ᱦᱚᱲ ᱜᱮ
ᱦᱳᱭ ᱦᱳᱭ ᱾ ᱟᱵᱚ ᱢᱟ ᱚᱱᱟ ᱠᱚᱢᱟ ᱞᱟᱹᱠᱛᱤ ᱛᱟᱵᱚᱱ ᱜᱮ, ᱟᱨ
ᱥᱚᱵᱫᱤᱱ ᱫᱚ ᱚᱱᱠᱟ ᱫᱚ ᱵᱟᱵᱚᱱ ᱥᱚᱢᱚᱭᱚᱜᱼᱟ ᱥᱮ ᱟᱫᱚ ᱚᱱᱟ ᱠᱷᱟᱹᱛᱤᱨ ᱢᱤᱫ ᱫᱤᱱ ᱜᱟᱱ ᱥᱳᱚᱢᱚᱭ ᱠᱟᱛᱮᱫ ᱡᱚᱢ ᱵᱟᱲᱟ
ᱦᱮᱸ ᱦᱮᱸ ᱥᱚᱵᱫᱤᱱ ᱜᱮᱛᱚ ᱠᱟᱹᱢᱤ ᱵᱮᱥᱛᱚ ᱚᱠᱛᱚ ᱨᱮ ᱡᱚᱛᱚ ᱦᱚᱲ ᱥᱟᱱᱛᱟᱲ ᱦᱚᱯᱚᱱ ᱜᱮ ᱡᱚᱛᱚ ᱦᱚᱲ ᱠᱟᱹᱢᱤ ᱨᱮᱜᱮ ᱵᱮᱥᱛᱚ ᱠᱟᱹᱢᱤ ᱵᱟᱠᱷᱟᱱ ᱡᱚᱢ ᱵᱟᱝ ᱛᱟᱵᱚᱱ ᱛᱟᱞᱮ। ᱞᱮᱠᱟᱛᱮ ᱵᱟᱢ ᱡᱚᱢᱟ ᱛᱟᱦᱚᱞᱮ ᱠᱷᱟᱱ ᱫᱚ ᱵᱟᱝ ᱤᱭᱟᱹᱜᱼᱟ ᱦᱮᱸ ᱥᱮ ᱵᱟᱝ ᱟᱨ ᱫᱤᱭᱮ ᱯᱚᱨ ᱟᱢᱵᱟᱵᱚᱛᱤ ᱟᱢᱵᱟᱵᱩᱛᱤ ᱯᱟᱨᱚᱢ ᱵᱟᱲᱟ ᱠᱟᱛᱮᱜ ᱜᱮᱛᱚ ᱟᱫᱚ ᱟᱯᱮ ᱥᱮᱫ ᱫᱚ ᱪᱮᱫ ᱠᱚ ᱪᱚᱝ ᱦᱩᱞ ᱢᱟᱦᱟ ᱠᱚᱫᱚ ᱡᱟᱦᱟᱸ ᱯᱚᱱᱮᱨᱚᱭ ᱢᱟᱱᱮ ᱛᱤᱨᱤᱥᱟ ᱡᱩᱱ ᱯᱚᱱᱮᱨᱚᱭ ᱟᱥᱟᱲ ᱪᱮᱫ ᱞᱮᱠᱟ
ᱦᱳᱭ ᱦᱩᱞ ᱢᱟᱦᱟ ᱠᱚᱫᱚ ᱦᱟᱸᱜ ᱟᱞᱮ ᱥᱮᱫ ᱫᱚ ᱱᱚᱝᱠᱟ ᱚᱱᱠᱟ ᱦᱩᱭᱩᱜ ᱛᱟᱦᱮᱱᱟ ᱢᱟᱱᱮ ᱯᱳᱭᱞᱳ ᱫᱚᱦᱟᱸᱜ ᱚᱱᱠᱟ ᱵᱟᱝᱠᱚ ᱵᱟᱲᱟᱭ ᱛᱟᱦᱮᱱᱟ ᱛᱚ, ᱟᱫᱚ ᱯᱩᱭᱞᱳ ᱫᱚ ᱚᱱᱠᱟ ᱧᱤᱫᱟᱹ ᱧᱤᱫᱟᱹ ᱠᱚᱨᱮ ᱦᱟᱸᱜ ᱯᱨᱳᱜᱨᱟᱢ ᱠᱚ ᱦᱩᱭ ᱦᱚᱪᱚᱭᱮᱫ ᱛᱟᱦᱮᱱᱟᱠᱚ। ᱛᱟᱯᱚᱨᱮ ᱤᱱᱟᱹ ᱛᱟᱭᱚᱢ ᱢᱟᱱᱮ ᱠᱤᱪᱷᱩ ᱵᱚᱪᱚᱨ ᱠᱷᱚᱱᱟᱜ ᱫᱚ ᱟᱞᱮ ᱠᱚᱦᱚᱸ ᱠᱟᱹᱴᱤᱡ ᱢᱟᱨ ᱢᱟᱨᱟᱝ ᱧᱚ ᱱᱟᱞᱮ ᱚᱞ ᱯᱟᱲᱦᱟᱣ ᱠᱟᱛᱮ ᱠᱟᱹᱴᱤᱡ ᱜᱮᱭᱟᱱ ᱠᱚ ᱠᱟᱹᱴᱤᱡ ᱧᱟᱢ ᱟᱫᱚ ᱥᱩᱢᱟᱹᱭ ᱡᱮ ᱚᱞ ᱯᱟᱲᱦᱟᱣ ᱠᱟᱛᱮ ᱱᱚᱝᱠᱟ ᱡᱮ ᱟᱵᱚ ᱡᱮ ᱩᱱᱟᱹᱜ ᱫᱚ ᱨᱟᱹᱥ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱦᱩᱞ ᱢᱟᱸᱦᱟ ᱞᱮᱠᱟ ᱫᱤᱱ ᱨᱮᱫᱚ ᱟᱵᱚᱨᱮᱱ ᱵᱤᱨ ᱵᱟᱱᱴᱟ ᱠᱚᱠᱚ ᱢᱟᱭᱟᱝ ᱠᱚᱠᱚ ᱞᱤᱸᱜᱤ ᱞᱮᱫᱟ ᱥᱮ ᱞᱟᱠᱷ ᱞᱟᱠᱷ ᱦᱚᱲ ᱠᱚ ᱜᱚᱡ ᱞᱮᱱᱟ ᱾ ᱟᱨ ᱚᱱᱟ ᱫᱤᱱ ᱨᱮ ᱡᱩᱫᱤ ᱟᱵᱚ ᱵᱚᱱ ᱨᱟᱹᱥᱠᱟᱹᱭᱟ ᱛᱟᱦᱞᱮ ᱚᱱᱟ ᱫᱚ ᱠᱤ ᱟᱵᱚᱣᱟᱜ ᱩᱪᱤᱛᱚᱜ ᱠᱟᱱᱟ ᱵᱟᱝ ᱩᱪᱤᱛᱚᱜ ᱠᱟᱱᱟ ᱥᱮ ᱾
ᱟᱫᱚ ᱚᱱᱟ ᱠᱷᱟᱹᱛᱤᱨ ᱛᱮ ᱦᱟᱸᱜ ᱱᱤᱛᱳᱜ ᱫᱚ ᱦᱟᱸᱜ ᱱᱤᱛᱳᱜ ᱫᱚ ᱦᱟᱸᱜ ᱚᱱᱟ ᱠᱚᱫᱚ ᱦᱟᱸᱜ ᱯᱨᱳᱜᱨᱟᱢ ᱠᱚᱫᱚ ᱦᱟᱸᱜ ᱵᱟᱝ ᱦᱳᱭᱳᱜ ᱠᱟᱱᱟ ᱤᱝᱠᱟᱹ ᱟᱵᱚᱣᱟᱜ ᱠᱟᱞᱪᱟᱨ ᱮᱱᱮᱡ ᱥᱮᱹᱨᱮᱹᱧ ᱠ ᱠᱚᱫᱚ ᱦᱟᱸᱜ ᱦᱩᱭ ᱵᱟᱲᱟᱜ ᱠᱟᱱ ᱜᱮᱭᱟ ᱚᱱᱟ ᱚᱱᱟ ᱞᱮᱥᱟᱲᱦᱮᱫ ᱛᱮ ᱢᱮᱱᱠᱷᱟᱱ ᱚᱱᱠᱟ ᱥᱴᱮᱡᱽ ᱯᱨᱳᱜᱨᱟᱢ ᱥᱮ ᱚᱱᱟ ᱠᱚᱫᱚ ᱦᱟᱸᱜ ᱵᱟᱝ ᱦᱩᱭᱩᱜ ᱠᱟᱱᱟ ᱾
ᱦᱩᱸ ᱢᱟᱱᱮ ᱟᱵᱚᱣᱟᱜ ᱥᱟᱱᱛᱟᱲ ᱥᱚᱢᱟᱡᱽ ᱨᱮ ᱡᱚᱛᱚ ᱜᱮ ᱫᱚᱨᱠᱟᱨ ᱥᱮ ᱱᱚᱝᱠᱟ ᱤᱭᱟᱹ ᱫᱚᱨ ᱟᱫᱚ ᱢᱟᱱᱮ ᱮᱢᱚᱱ ᱮᱢᱚᱱ ᱫᱤᱱ ᱠᱚᱨᱮ ᱡᱮᱢᱚᱱ ᱚᱱᱟ ᱛᱤᱨᱤᱥᱟ ᱡᱩᱱ ᱦᱩᱞ ᱫᱤᱵᱚᱥ ᱨᱮ ᱚᱱᱟ ᱠᱚ ᱫᱤᱱ ᱨᱮᱫᱚ ᱡᱮ ᱚᱱᱟ ᱠᱟ ᱠᱚᱫᱚ ᱢᱟᱱᱮ ᱮᱠᱟᱞ ᱜᱮ ᱵᱟᱝ ᱵᱷᱟᱞᱮᱹ ᱥᱳᱥᱟᱞ ᱢᱤᱰᱤᱭᱟ ᱥᱮᱫ
ᱮᱠᱫᱚᱢ ᱮ
ᱦᱚᱲ ᱞᱟᱹᱴᱩ ᱤᱭᱟᱹ ᱦᱚᱲ ᱩᱱᱠᱩ ᱡᱮ ᱱᱚᱣᱟ ᱠᱚ ᱡᱤᱱᱤᱥ ᱫᱚ ᱵᱟᱵᱚᱱ ᱠᱚᱨᱟᱣ ᱞᱮ ᱠᱷᱟᱱ ᱜᱮ ᱵᱷᱟᱞᱤᱭᱟ ᱥᱮ ᱴᱷᱤᱠ ᱜᱮᱠᱚ ᱞᱟᱹᱭ ᱮᱫᱟ ᱵᱟᱝ ᱠᱚᱨᱟᱣ ᱜᱮ ᱵᱷᱟᱞᱤᱭᱟ ᱚᱱᱟ ᱠᱚ ᱫᱤᱱ ᱨᱮᱫᱚᱢ ᱾ ᱡᱮ ᱮᱴᱟᱜ ᱫᱤᱱ ᱨᱮᱜᱮ ᱠᱚᱨᱟᱣ ᱵᱷᱟᱞᱤᱭᱟ ᱟᱨ ᱱᱚᱜᱼᱚᱭ ᱡᱮᱢᱚᱱ ᱞᱟᱭᱼᱞᱟᱠᱪᱟᱨ ᱚᱱᱚᱬᱦᱮᱫ ᱢᱟᱱᱮ
ᱸᱴᱷᱟᱜ-ᱴᱷᱚᱜ-ᱴᱷᱚᱜ ᱾ ᱦᱳᱭ -ᱦᱳᱭ, ᱟᱵᱚᱣᱟᱜ ᱡᱟᱦᱟᱸ ᱛᱤᱱᱟᱹᱜ ᱞᱟᱠᱪᱟᱨ ᱨᱮᱱᱟᱜ ᱮᱱᱮᱡ ᱥᱮᱹᱨᱮᱹᱧ ᱠᱚ ᱢᱮᱱᱟᱜ ᱛᱟᱵᱚᱱᱟ ᱦᱮᱸ ᱵᱟᱝ ᱾
ᱟᱜ, ᱦᱮᱸ ᱾ ᱡᱮᱢᱚᱱ ᱱᱚᱝᱠᱟ ᱟᱞᱮ ᱥᱮᱱ ᱫᱚ ᱱᱚᱝᱠᱟ ᱢᱤᱫᱴᱟᱹᱱ ᱟᱞᱮᱭᱟᱜ ᱢᱤᱫᱴᱟᱹᱝ ᱪᱷᱳᱴᱳ ᱠᱷᱟᱴᱚ ᱢᱤᱫᱴᱟᱹᱝ ᱠᱟ ᱥᱤᱛ ᱵᱤᱨ ᱥᱟᱨᱡᱚᱢ ᱰᱟᱹᱨ ᱟᱛᱮᱜ ᱥᱮ ᱱᱚᱝᱠᱟ ᱤᱭᱟᱹᱣ ᱦᱮᱸ ᱦᱮᱸ, ᱢᱟᱱᱮ ᱪᱮᱜ ᱤᱧ ᱞᱟᱹᱭᱟ ᱢᱟᱱᱮ ᱦᱚᱸᱜᱼᱚᱭ ᱟᱛᱷᱟᱱ ᱠᱷᱚᱱ ᱡᱟᱦᱟᱸ ᱢᱟᱱᱮ ᱟᱵᱚᱣᱟᱜ ᱥᱟᱨᱡᱚᱢ ᱫᱟᱨᱮ ᱠᱷᱚᱱ ᱥᱟᱨᱡᱚᱢ ᱰᱟᱹᱨ ᱯᱮᱴᱮᱡ ᱠᱟᱛᱮ ᱡᱚᱛᱚ ᱨᱚᱦᱚᱲ ᱢᱤ ᱢᱤᱫᱴᱟᱝ ᱠᱟᱛᱮᱜ ᱵᱮᱹᱪ ᱵᱮᱱᱟᱣ ᱟᱵᱚᱱ ᱱᱮ ᱚᱱᱮ ᱠᱚᱲᱟᱢ ᱨᱮ ᱡᱚᱛᱚ ᱦᱚᱲ ᱢᱟᱱᱮ ᱢᱤᱫ ᱯᱟᱥᱴᱟ ᱨᱮᱵᱚᱱ ᱵᱮᱹᱡ ᱞᱮᱠᱟ ᱟᱨᱠᱤ ᱞᱟᱜᱟᱣ ᱦᱳᱭᱮᱱ ᱜᱮ ᱦᱳᱭᱥᱮ, ᱫᱤᱭᱮ ᱱᱚᱝᱠᱟ- ᱱᱚᱝᱠᱟ, ᱱᱚᱝᱠᱟ ᱥᱟᱛ ᱟᱴ ᱵᱟᱡᱮ ᱯᱩᱡᱟᱹ ᱦᱳᱭᱮᱱ ᱜᱮ ᱯᱩᱡᱟᱹ ᱦᱳᱭ ᱠᱟᱛᱮᱜ ᱡᱮ ᱢᱟᱱᱮ ᱟᱵᱚ ᱡᱟᱛᱮ ᱪᱷᱟᱛᱤᱠ ᱡᱟᱛᱤ ᱢᱟᱱᱮ ᱟᱵᱚ ᱦᱚᱸᱠᱚ ᱢᱮᱱᱢᱟ ᱡᱮ ᱱᱩᱠᱩᱣᱟᱜ ᱦᱚᱸ ᱢᱤᱫ ᱴᱮᱡ ᱤᱭᱟᱹ ᱢᱮᱱᱟᱜ ᱛᱟᱠᱚᱣᱟ ᱚᱝᱠᱟ ᱞᱟᱜᱤᱫ ᱢᱤᱫᱴᱮᱱ ᱢᱟᱱᱮ ᱢᱤᱫᱴᱮᱱ ᱨᱮᱞᱤ ᱢᱟᱱᱮ ᱢᱳᱲ ᱨᱮ ᱢᱤᱫᱴᱮᱱ ᱨᱮᱞᱤ ᱦᱳᱭᱳᱜᱼᱟ ᱡᱮ ᱡᱟᱹᱛ ᱛᱟᱢ ᱟᱢᱟᱜ ᱤᱭᱟᱹ ᱛᱟᱢ ᱟᱢᱟᱜ ᱫᱷᱚᱨᱚᱢ ᱛᱟᱢ ᱢᱤᱫᱴᱟᱹᱝ ᱱᱚᱝᱠᱟ ᱢᱤᱫᱴᱟᱹᱝ ᱤᱭᱟᱹ ᱨᱮᱞᱤ ᱦᱳᱭᱳᱜᱼᱟ ᱦᱳᱭᱥᱮ ᱾
ᱦᱳᱭ -ᱦᱳᱭ -ᱦᱳᱭ ᱾ ᱨᱮᱞᱤ ᱫᱚ ᱟᱞᱮ ᱥᱮᱱ ᱦᱚᱸ ᱦᱳᱭᱳᱜ ᱜᱮᱭᱟ ᱦᱳᱭ ᱫᱚ ᱚᱱᱠᱟᱜᱮ ᱟᱯᱮᱥ ᱢᱟᱱᱮ ᱦᱩᱞ ᱢᱟᱸᱦᱟ ᱫᱚ ᱚᱝᱠᱟ ᱜᱮᱵᱚᱱ ᱢᱟᱱᱟᱣᱟ ᱦᱮᱸ ᱵᱟᱝ ᱾
ᱦᱩᱸ ᱾ ᱦᱮᱸ ᱢᱟᱱᱮ ᱚᱝᱠᱟ ᱜᱮ ᱟᱫᱚ, ᱚᱱᱮ ᱟᱫᱚ ᱚᱱᱟ ᱛᱤᱠᱤᱱ ᱵᱮᱲᱟ ᱠᱷᱚᱱ ᱱᱟᱜ ᱠᱷᱮᱹᱞ ᱵᱟᱲᱟ ᱠᱚ ᱢᱟᱱᱮ ᱠᱟᱹᱴᱤᱡ ᱠᱟᱹᱴᱤᱡ ᱜᱤᱫᱽᱨᱟᱹ ᱦᱩᱰᱤᱧ ᱦᱩᱰᱤᱧ ᱜᱤᱫᱽᱨᱟᱹ ᱛᱟᱠᱚ ᱢᱟᱹᱭ ᱵᱟᱹᱵᱩ ᱛᱟᱠᱚ ᱚᱱᱟ ᱚᱱᱚᱬᱦᱮᱫ ᱥᱮ ᱟᱵᱨᱤᱛᱤ ᱥᱮ ᱚᱱᱠᱟ ᱠᱷᱮᱹᱞ ᱠᱟᱹᱴᱤᱡ ᱠᱟᱹᱴᱤᱡ ᱚᱱᱠᱟ ᱢᱟᱪᱷᱟ ᱦᱩᱭ ᱵᱟᱲᱟᱭᱮᱱ ᱜᱮᱭᱟ ᱥᱤᱧ ᱵᱮᱲᱟ ᱫᱚ ᱟᱨ ᱟᱭᱩᱵ ᱵᱮᱲᱟ ᱫᱚ ᱞᱟᱭᱼᱞᱟᱠᱪᱟᱨ ᱨᱮᱱᱟᱝ ᱠᱷᱩᱵᱷ ᱢᱤᱫᱴᱟᱝ ᱫᱚ ᱱᱮᱛᱟᱨ ᱫᱚᱵᱚᱱ ᱧᱮᱞᱮᱜ ᱜᱮᱭᱟ ᱯᱨᱟᱭ ᱡᱟᱭᱜᱟ ᱨᱮᱜᱮ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱛᱟᱯᱚᱨ ᱤᱭᱟᱹᱩᱸ-ᱧᱢ-ᱧᱢ ᱤᱭᱟᱹ ᱦᱚᱸᱜ-ᱱᱤᱝᱠᱟᱱ ᱠᱚᱠᱚ ᱵᱟᱠᱚ, ᱥᱮᱸᱜᱮᱞ ᱚᱵᱷᱤᱡᱟᱱ ᱚᱱᱠᱟᱱ ᱠᱚ ᱢᱤᱫᱴᱟᱝ ᱤᱭᱟᱹ ᱵᱟᱠᱚ ᱛᱩᱜ ᱠᱟᱱᱟ ᱦᱳᱭᱥᱮ ᱮᱸ- ᱩᱸ-ᱢ ᱟᱫᱚ ᱮᱝᱠᱩ ᱯᱟᱨᱜᱟᱱᱟ ᱠᱚᱜᱮ ᱱᱮᱛᱟᱨ ᱫᱚ ᱠᱚ ᱦᱮᱡ ᱵᱟᱲᱟᱜ ᱠᱟᱱᱟ ᱡᱮ ᱱᱚᱝᱠᱟ ᱢᱟᱱᱮ ᱢᱤᱫᱴᱟᱝ ᱵᱟᱨᱭᱟ ᱵᱷᱟᱞᱤ ᱵᱷᱟᱞᱤ ᱠᱟᱛᱷᱟ ᱠᱚᱠᱚ ᱞᱟᱹᱭ ᱦᱚᱴᱚ ᱠᱟᱜ ᱠᱟᱱᱟ ᱜᱟᱵᱟᱱ ᱦᱚᱴᱚᱠᱟᱜ ᱠᱟᱱᱟ ᱾ ᱠᱚ
ᱦᱳᱭ ᱚᱱᱟ ᱫᱚ ᱮᱠᱫᱚᱢ ᱞᱟᱠᱛᱤᱭᱟᱜ ᱠᱟᱛᱷᱟ ᱜᱮ ᱢᱟᱱᱮ ᱟᱵᱚ ᱡᱟᱛᱮ ᱵᱟᱲᱤᱡ ᱰᱟᱦᱟᱨ ᱛᱮ ᱟᱞᱚ ᱵᱚᱱ ᱪᱟᱞᱟᱜ ᱢᱟ ᱱᱟᱯᱟᱭ ᱰᱟᱦᱟᱨ ᱛᱮᱵᱚᱱ ᱪᱟᱞᱟᱜ ᱢᱟ ᱦᱮᱸ ᱵᱟᱝ ᱾ ᱟᱵᱚ ᱦᱚᱸ ᱢᱟᱱᱮ ᱫᱤᱱ ᱫᱤᱱᱛᱮ ᱟᱵᱚᱨᱮᱱ ᱜᱤᱫᱽᱨᱟᱹ ᱠᱚ ᱚᱝᱠᱟ ᱧᱮᱞᱚᱜ ᱠᱟᱱᱟ ᱡᱮ ᱵᱟᱹᱲᱤᱡ ᱰᱟᱦᱟᱨ ᱛᱮᱠᱚ ᱪᱟᱞᱟᱜ ᱠᱟᱱᱟ, ᱱᱟᱯᱟᱭ ᱰᱟᱦᱟᱨ ᱛᱮᱦᱚᱸᱵᱟᱠᱚ ᱪᱟᱞᱟᱜ ᱠᱟᱱᱟ ᱟᱫᱚ ᱚᱱᱟ ᱛᱚ ᱟᱵᱚ ᱦᱚᱸ ᱚᱱᱠᱟ ᱞᱟᱹᱭ ᱥᱮᱬᱟ ᱫᱚᱨᱠᱟᱨ ᱟᱵᱚ ᱩᱱᱠᱩ ᱫᱚ ᱱᱤᱛᱚᱜ ᱫᱚ ᱩᱢᱮᱨ ᱠᱚ ᱠᱟᱹᱴᱤᱡ ᱜᱮᱛᱟ ᱠᱚᱣᱟ ᱾
ᱟᱨ ᱱᱮᱛᱟᱨ ᱠᱚ, ᱱᱮᱛᱟᱨ ᱠᱚ ᱢᱟᱹᱭ, ᱵᱟᱹᱵᱩ, ᱱᱮᱛᱟᱨ ᱠᱚ ᱢᱟᱹᱭ ᱵᱟᱹᱵᱩ᱾ ᱚ ᱠᱚ ᱡᱚᱛᱚ ᱦᱚᱲ ᱜᱮᱵᱚᱱ ᱧᱮᱞᱮᱫ ᱠᱚᱣᱟ ᱡᱮ ᱪᱮᱫ ᱞᱮᱠᱟ ᱪᱷᱟᱯ ᱪᱟᱹᱠᱨᱤ ᱯᱨᱳᱜᱨᱟᱢ, ᱥᱮ ᱪᱮᱫᱠᱟ ᱨᱤᱱ ᱯᱨᱳᱜᱨᱟᱢ ᱨᱮ ᱪᱟᱞᱟᱣ ᱠᱟᱛᱮᱫ᱾ ᱪᱮᱫ ᱞᱮᱠᱟ ᱠᱚ ᱫᱚᱱ ᱵᱟᱲᱟᱭᱮᱫ ᱛᱟᱵᱚᱱᱟ, ᱟᱵᱚ ᱥᱟᱱᱛᱟᱲ᱾ ᱦᱚᱯᱚᱱ ᱜᱮ ᱵᱤᱥᱮᱥ ᱦᱮᱸ ᱥᱮ ᱵᱟᱝ?
ᱦᱳᱭ, ᱦᱳᱭ ᱧᱮᱞᱚ-ᱜ ᱠᱟᱱᱟ᱾ ᱟᱨ ᱱᱚᱝᱠᱟ ᱦᱟᱺᱰᱤ, ᱯᱟᱹᱣᱨᱟᱹ, ᱠᱟᱛᱮ ᱧᱩ ᱠᱟᱛᱮᱫ᱾ ᱱᱚᱝᱠᱟ ᱫᱚᱢᱮ ᱠᱚ ᱫᱚᱱ ᱵᱟᱲᱟᱭ ᱠᱟᱱ ᱛᱟᱵᱚᱱᱟ᱾ ᱟᱨ ᱠᱚᱢ ᱩᱢᱮᱨ ᱨᱮᱠᱚ ᱵᱟᱯᱞᱟ-ᱜ ᱠᱟᱱ ᱛᱟᱵᱚᱱᱟ᱾ ᱟᱹᱰᱤ ᱜᱟᱱ ᱜᱮ ᱧᱮᱞᱚᱜ ᱠᱟᱱᱟ ᱚᱱᱠᱟ᱾
ᱟᱨ ᱠᱚᱢ, ᱠᱚᱢ ᱩᱢᱮᱨ ᱨᱮ ᱵᱟᱯᱞᱟ ᱵᱟᱯᱞᱟ ᱦᱚᱸᱠᱚ ᱵᱟᱯᱞᱟ-ᱜ ᱠᱟᱱᱟ᱾ ᱵᱟᱯᱞᱟ ᱢᱟ ᱴᱷᱤᱠᱮ
ᱦᱳᱭ, ᱦᱳᱭ ᱵᱟᱯᱞᱟ ᱢᱟᱠᱚ ᱵᱟᱯᱞᱟ-ᱜ ᱠᱟᱱ ᱜᱮ᱾ ᱦᱮᱸ ᱵᱟᱝ?
ᱡᱩᱢ ᱧᱮᱞᱟ ᱵᱷᱟᱜᱢ ᱧᱮᱞᱟ, ᱥᱟᱱᱛᱟᱲ ᱦᱚᱯᱚᱱᱟ-ᱜ ᱥᱟᱠᱟᱢ ᱚᱲᱮᱡ ᱵᱚᱞᱮ ᱜᱮ᱾ ᱢᱤᱫ ᱵᱮᱥᱤᱨ ᱠᱤᱪᱷᱩ ᱧᱮᱞᱟᱢ᱾
ᱦᱳᱭ
ᱛᱚ ᱚᱱᱮ ᱵᱤᱥᱤ ᱦᱩᱭᱩ-ᱜ ᱠᱟᱱᱟ᱾ ᱢᱟᱱᱮ ᱚᱱᱮ ᱡᱮ ᱠᱟᱹᱴᱤᱡ ᱫᱷᱽᱟᱨᱟ ᱨᱮᱜᱮ ᱡᱟᱦᱟᱸᱭ ᱠᱚᱵᱚᱱ ᱵᱟᱯᱞᱟ-ᱜ ᱠᱟᱱᱟ᱾ ᱟᱨᱠᱚ ᱵᱟᱯᱞᱟ-ᱜ ᱠᱟᱱᱟ ᱾ ᱢᱟᱹᱭ ᱵᱟᱹᱵᱩ ᱛᱟᱠᱚ ᱟᱨ ᱚᱱᱮ ᱡᱮ ᱨᱟᱹᱥᱠᱟᱹ᱾ ᱪᱮᱫᱟᱹ ᱡᱤᱱᱤᱥ ᱵᱟᱠᱚ ᱧᱟᱢ ᱮᱫᱟ᱾ ᱡᱟᱦᱟᱸ ᱫᱟᱬᱟᱸ ᱠᱚ ᱦᱮᱣᱟ ᱠᱚᱜ ᱠᱟᱱᱟ᱾
ᱦᱳᱭ, ᱦᱳᱭ ᱟᱫᱚ ᱩᱱᱢᱟ ᱢᱟ ᱩᱱᱠᱩ ᱢᱟ᱾ ᱫᱟᱬᱟᱸ ᱫᱟᱬᱟᱱ ᱢᱟᱱᱮ ᱫᱟᱬᱟᱱ ᱫᱟᱬᱟ ᱵᱷᱽᱟᱜᱟ ᱵᱟᱠᱚ ᱫᱟᱬᱟᱸ ᱵᱷᱽᱟᱜᱟᱣ ᱟᱠᱟᱱᱟ᱾ ᱵᱤᱱᱟᱹ ᱫᱟᱬᱟ ᱵᱷᱽᱟᱜᱟ ᱨᱮᱠᱚ ᱡᱟᱶᱟᱭ ᱠᱟᱱᱟ᱾ ᱥᱮ ᱟᱫᱚ ᱦᱟᱸᱜ ᱡᱟᱶᱟᱭ ᱠᱟ ᱠᱟᱛᱮ ᱦᱚᱸ᱾ ᱚᱱᱠᱟ ᱜᱮ ᱫᱟᱬᱟᱱ ᱵᱩᱡᱷᱣᱮᱫ ᱠᱚᱣᱟ᱾ ᱟ ᱦᱟᱸᱜ ᱡᱟᱶᱟᱭ ᱠᱟ ᱠᱟᱛᱮ ᱫᱚ ᱢᱤᱫᱷ, ᱟᱣ ᱡᱟᱶᱟᱭ ᱞᱮᱱᱠᱟᱱ ᱫᱚ ᱚᱱᱠᱟ ᱦᱟᱜ ᱫᱟᱬᱟᱱ ᱠᱚᱼᱫᱚ ᱵᱟᱝ ᱧᱟᱢᱚᱜᱼᱟ᱾ ᱥᱮ
ᱦᱮᱸ ᱚᱱᱟ ᱫᱚ ᱡᱚᱛᱚ ᱦᱚᱲ ᱜᱮ, ᱠᱚᱲᱟ ᱦᱚᱯᱚᱱ ᱦᱚᱸ ᱠᱩᱲᱤ ᱦᱚᱯᱚᱱ ᱦᱚᱸ᱾
ᱦᱳᱭ, ᱦᱳᱭ, ᱦᱳᱭ
ᱦᱮᱸ
ᱟᱫᱚ ᱚᱱᱟᱜᱮ ᱱᱤᱛᱚᱜ ᱪᱤᱠᱟᱹᱛᱮ ᱠᱩ ᱢᱟᱱᱮ ᱱᱟᱯᱟᱭ ᱰᱟᱦᱟᱨ ᱥᱮᱱ ᱟᱹᱜᱩ ᱠᱚ ᱦᱩᱭᱩᱜᱼᱟ᱾ ᱚᱱᱟᱜᱮ
ᱦᱮᱸ ᱟᱫᱚ ᱦᱮᱸ
ᱟᱨ ᱚᱞ ᱯᱟᱲᱦᱟᱣ ᱠᱚᱛᱚ ᱚᱞ ᱯᱟᱲᱦᱟᱣ ᱠᱚᱦᱚ᱾ ᱚ ᱵᱟᱝᱠᱚ ᱚᱞ ᱯᱟᱲᱦᱟ-ᱜ ᱠᱟᱱ ᱛᱟᱵᱚᱱᱟ ᱾ ᱠᱤᱪᱷᱩ ᱜᱟᱱ ᱨᱮᱜᱮ ᱠᱚ ᱵᱟᱹᱜᱤᱭᱮᱫ ᱛᱟᱵᱚᱱᱟ᱾
ᱥᱟᱱᱛᱟᱲ ᱛᱟᱭᱚᱢ ᱟᱠᱟᱱᱟ ᱚᱞ ᱯᱟᱲᱦᱟᱣ ᱨᱮᱫᱚ᱾
ᱦᱳᱭ, ᱦᱳᱭ ᱟᱨ ᱯᱟᱲᱦᱟᱣ ᱢᱟ ᱵᱟᱠᱚ ᱯᱟᱲᱦᱟ-ᱜ ᱠᱟᱱ ᱛᱟᱵᱚᱱᱟ᱾ ᱠᱷᱟᱹᱞᱤ ᱦᱟᱺᱰᱤ ᱯᱟᱹᱣᱨᱟᱹ ᱠᱚᱨᱮ ᱠᱚ ᱡᱚᱵᱮ ᱠᱟᱜ ᱡᱚᱵᱮ ᱠᱚᱠ ᱠᱟᱱᱟ᱾
ᱦᱮᱸ ᱟ ᱞᱟᱹᱭᱫᱟᱹᱧ ᱛᱟᱦᱚᱞᱮ, ᱫᱤᱭᱮ ᱯᱚᱨ ᱛᱟᱦᱞᱮ ᱱᱚᱝᱠᱟ᱾ ᱦᱮᱞᱳ, ᱞᱟᱹᱭᱫᱟᱹᱧ ᱡᱮ ᱱᱚᱝᱠᱟ ᱵᱚᱞ ᱜᱟᱛ ᱦᱩᱭᱩᱜ
ᱦᱳᱭ ᱵᱚᱞ ᱜᱟᱛᱮᱜ ᱠᱚᱨᱮ ᱦᱳᱭ ᱵᱚᱞ ᱜᱟᱛᱮ ᱠᱚ ᱫᱚᱢᱮ ᱦᱩᱭᱩ-ᱜ ᱜᱮᱭᱟ ᱤᱧ ᱦᱚᱸᱧ ᱪᱟᱞᱟ-ᱜ ᱜᱮᱭᱟ᱾
ᱚ
ᱟᱞᱮ ᱠᱚ ᱱᱚᱣᱟ ᱠᱚᱨᱮ, ᱢᱤᱫᱴᱟᱝ ᱠᱚᱞᱮᱡᱽ ᱨᱮᱱᱟ-ᱜ ᱯᱟᱹᱴᱤ ᱢᱮᱱᱟᱜ ᱛᱟᱞᱮᱭᱟ᱾ ᱱᱚᱣᱟ ᱠᱚᱨᱮᱜ ᱡᱟᱦᱟᱸ ᱛᱤᱱᱟᱹᱜ ᱜᱮ ᱱᱚᱣᱟ ᱥᱩᱨ ᱥᱩᱯᱩᱨ ᱠᱚᱨᱮ ᱫᱚ ᱪᱟᱞᱟᱣ ᱵᱟᱲᱟᱜ ᱜᱮᱭᱟᱞᱮ᱾ ᱚᱱᱠᱟᱱᱟᱜ ᱢᱟᱱᱮ᱾ ᱟᱞᱮᱨᱮᱱ ᱢᱟᱱᱮ ᱠᱚᱞᱮᱡᱽ ᱠᱷᱚᱱᱟ-ᱜ ᱚᱱᱠᱟᱜᱮ ᱫᱚᱢᱮᱜᱟᱱ, ᱯᱨᱟᱭᱤᱡ ᱠᱚ ᱟᱹᱜᱩ ᱵᱟᱲᱟ᱾ ᱦᱩᱭ ᱟᱠᱟᱱᱟ ᱟᱨ ᱪᱟᱞᱟᱣ ᱚᱱᱠᱟ ᱜᱮ ᱪᱟᱞᱟᱣ ᱵᱟᱲᱟ ᱦᱩᱭᱠᱟᱱᱟ᱾
ᱦᱮᱸ ᱟᱫᱚ ᱪᱮᱫ ᱰᱤᱯᱟᱨᱢᱮᱱᱴ ᱠᱚ-ᱪᱚ ᱵᱚᱱ ᱠᱚᱨᱟᱣ ᱵᱟᱲᱟᱭᱟ᱾ ᱟᱵᱚ ᱠᱚᱫᱚ?
ᱟᱫᱚ ᱱᱚᱜᱼᱚᱭ ᱟᱵᱚ ᱫᱚ ᱡᱤᱭᱳᱜᱨᱟᱯᱷᱤ ᱰᱤᱯᱟᱨᱴᱢᱮᱱᱴ ᱦᱟᱸᱜ ᱵᱚᱱ ᱠᱚᱨᱟᱣ ᱮᱫᱟ ᱾ ᱱᱤᱛᱚᱜ ᱫᱚ ᱚᱛᱱᱚ ᱰᱤᱯᱟᱨᱴᱢᱮᱱᱴ ᱱᱤᱛᱚᱜ ᱦᱟᱸᱜ ᱚᱛᱱᱚᱜ ᱨᱮ ᱱᱚᱝᱠᱟ ᱯᱟᱹᱴᱷᱩᱣᱟᱹ ᱠᱚ ᱵᱟᱹᱱᱩᱜ ᱠᱚᱣᱟ᱾ ᱟᱫᱚ ᱦᱟᱸᱜ ᱱᱤᱛᱚᱜ ᱱᱚᱣᱟ ᱡᱟᱱᱟᱢ ᱟᱲᱟᱝ ᱛᱮᱜᱮ, ᱦᱮᱜ ᱚᱞ ᱯᱟᱲᱦᱟᱣ ᱫᱚ ᱪᱟᱞᱟ-ᱜ ᱠᱟᱱᱟ᱾ ᱱᱤᱛᱚᱜ ᱫᱚ ᱟᱫᱚ ᱦᱟᱸᱜ ᱡᱮ ᱱᱚᱣᱟ ᱱᱚᱣᱟ ᱥᱟᱛᱟᱢ ᱨᱮ ᱦᱟᱜ ᱱᱚᱝᱠᱟ ᱯᱟᱹᱴᱷᱩᱣᱟᱹ ᱠᱚᱦᱟᱜ ᱵᱟᱹᱱᱩᱜ ᱠᱚᱣᱟ ᱟᱨ ᱮᱴᱟᱜ ᱥᱟᱛᱟᱢ ᱠᱚᱨᱮ ᱮᱴᱟᱜ ᱥᱟᱛᱟᱢ ᱠᱚᱨᱮᱱ ᱫᱚ ᱦᱟᱸᱜ ᱫᱚᱢᱮᱜᱟᱱ ᱯᱟᱹᱴᱷᱩᱣᱟᱹ ᱢᱮᱱᱟᱜ ᱠᱚᱣᱟ᱾ ᱟᱫᱚ ᱱᱚᱣᱟ ᱱᱚᱣᱟ ᱥᱟᱛᱟᱢ ᱨᱮᱱ ᱫᱚ ᱴᱤᱪᱟᱨ ᱠᱚ ᱵᱟᱝ ᱠᱷᱟᱹᱛᱤᱨ ᱛᱮ ᱦᱟᱸᱜ ᱯᱟᱹᱴᱷᱩᱣᱟᱹ ᱠᱚᱦᱚᱸ ᱚᱝᱠᱟ ᱵᱟᱝᱠᱚ ᱯᱟᱲᱦᱟᱜ ᱠᱟᱱ ᱛᱟᱵᱚᱱᱟ ᱟᱫᱚ ᱱᱤᱡᱮ ᱦᱚᱸ ᱢᱚᱱᱮ ᱦᱩᱭ ᱠᱟᱱᱟ ᱡᱮ ᱱᱤᱡᱮ ᱵᱷᱟᱜᱮ ᱧᱚᱜ ᱯᱟᱲᱦᱟᱣ ᱠᱟᱛᱮᱫ ᱦᱟᱯᱮᱱ ᱫᱤᱱ ᱱᱤᱡᱮᱜᱮ ᱱᱚᱣᱟ ᱠᱚᱨᱮᱱᱟᱜ ᱡᱳᱜᱜᱳᱛᱟ ᱦᱚᱸ
ᱦᱮᱸ ᱟᱨ ᱡᱮᱢᱚᱱ ᱦᱚᱜᱼᱚᱭ ᱟᱞᱮ ᱠᱚᱞᱮᱡᱽ ᱨᱮᱢᱟᱜ ᱱᱟᱜ ᱢᱟ ᱡᱚᱛᱚ ᱦᱚᱲ ᱱᱤᱛᱚᱜ ᱡᱟᱹᱱᱤᱡ ᱠᱷᱚᱵᱚᱨ ᱠᱚ ᱧᱟᱢ ᱟᱠᱟᱫᱟ ᱡᱟᱦᱟᱸ ᱫᱚ ᱢᱚᱦᱟᱛᱛᱢᱟ ᱜᱟᱱᱡᱷᱤ ᱞᱟᱞᱯᱩᱨ ᱠᱚᱞᱮᱡᱽ ᱨᱮᱱᱟᱜ ᱡᱟᱦᱟᱸ ᱟᱱᱫᱳᱞᱚᱱ ᱪᱟᱹᱞᱩᱜ ᱠᱟᱱ ᱡᱟᱦᱟᱸ ᱟᱱᱫᱳᱞᱚᱱ ᱪᱟᱹᱞᱩᱜ ᱠᱟᱱ ᱡᱟᱦᱟᱸ ᱡᱤᱭᱳᱜᱨᱟᱯᱷᱤ ᱟᱨ ᱦᱤᱥᱴᱨᱤ ᱨᱮᱱᱟᱜ ᱠᱚᱥᱪᱮᱱ ᱫᱚ ᱡᱟᱦᱟᱸ ᱫᱚ ᱵᱟᱝᱞᱟ ᱫᱷᱟᱨᱟᱛᱮ ᱚᱞ ᱛᱟᱦᱮᱸ ᱠᱟᱱ ᱚᱱᱟ ᱠᱷᱟᱹᱛᱤᱨ ᱛᱮ ᱡᱮ ᱫᱚᱢᱮ ᱟᱱᱫᱳᱞᱚᱱ ᱦᱩᱭᱱᱟ ᱥᱮ ᱟᱱᱫᱳᱞᱚᱱ ᱦᱩᱭᱩᱜ ᱠᱟᱱ ᱜᱮᱭᱟ ᱱᱚᱱᱛᱮ ᱥᱚᱛᱨᱩᱜᱚᱱ ᱜᱚᱝᱠᱮ ᱜᱚᱝᱠᱮ ᱪᱟᱞᱟᱣ ᱞᱮᱱᱟ ᱡᱮ ᱚᱱᱟ ᱞᱟᱹᱭᱛᱮ ᱡᱮ ᱱᱚᱣᱟ ᱡᱤᱱᱤᱥ ᱫᱚ ᱵᱟᱹᱞᱮ ᱵᱟᱝ ᱦᱩᱭᱩᱜ ᱠᱟᱱᱟ
ᱦᱳᱭ ᱦᱳᱭ ᱜᱚᱝᱠᱮ ᱟᱞᱟᱝ-ᱟᱜ ᱚᱠᱛᱚ ᱠᱚᱦᱚᱸ ᱦᱮᱡ ᱦᱮᱡ ᱮᱱᱟ ᱦᱮᱸ ᱵᱟᱝ
ᱦᱳᱭ